ᱦᱮᱸ ᱡᱚᱦᱟᱨ ᱜᱮ᱾
ᱡᱚᱦᱟᱨ ᱜᱮ᱾
ᱵᱮᱥ ᱵᱟᱲᱟ ᱜᱮᱭᱟᱢ?
ᱦᱳᱭ ᱵᱮᱥᱜᱮ, ᱟᱹᱵᱤᱱ ᱜᱮ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱵᱮᱥ ᱜᱮ ᱦᱮᱱᱟᱜ ᱞᱤᱧᱟᱹ ᱦᱮᱱᱟᱜ ᱫᱚ᱾
ᱟᱨ ᱜᱚᱜᱚ ᱵᱟᱵᱟᱜ ᱚᱲᱟᱜ ᱨᱮ ᱱᱟᱯᱟᱭ ᱜᱮ ᱢᱮᱱᱟᱜ ᱠᱚᱣᱟ?
ᱦᱮᱸ ᱜᱚ ᱵᱟᱵᱟ ᱚᱲᱟᱜ ᱫᱚ ᱱᱟᱯᱟᱭ ᱜᱮ ᱦᱮᱱᱟᱜ ᱠᱚᱣᱟ᱾ ᱟᱞᱮ ᱠᱚᱫᱚ ᱟᱯᱮ ᱠᱚᱜᱮ?
ᱟᱞᱮ ᱦᱚᱸ ᱱᱟᱯᱟᱭ ᱜᱮ ᱢᱮᱱᱟᱜ ᱞᱮᱭᱟ᱾
ᱛᱚᱵᱮ ᱪᱮᱫ ᱠᱚᱢ ᱠᱟᱹᱢᱤ ᱵᱟᱲᱟᱭᱮᱫᱟ?
ᱠᱟᱹᱢᱤ ᱫᱚ ᱱᱤᱛᱚᱜ ᱫᱚ ᱠᱷᱮᱛ ᱠᱚᱨᱮᱱᱟᱜ ᱜᱮ᱾ ᱦᱩᱲᱩ ᱨᱚᱦᱚᱭ ᱠᱚ ᱦᱩᱭᱩᱜ ᱠᱟᱱᱟ, ᱠᱷᱮᱛ ᱦᱳᱭ ᱥᱟᱨᱫᱤ ᱠᱟᱱᱟᱞᱮ᱾
ᱟᱨ ᱛᱤᱱᱟᱹᱜ ᱜᱟᱱ ᱜᱮ ᱞᱟᱜᱟᱣ ᱯᱮᱭᱟ ᱦᱩᱲᱩ ᱨᱚᱦᱚᱭ ᱠᱚᱫᱚ?
ᱟᱨ ᱦᱩᱭ ᱦᱟᱛᱟᱲᱚᱜ ᱜᱮᱭᱟ ᱠᱤᱪᱷᱩ ᱫᱤᱱ ᱫᱚ᱾
ᱟᱪᱪᱷᱟ ᱟᱯᱮ ᱥᱮᱫ ᱫᱚ ᱛᱚᱵᱮ ᱪᱮᱫ ᱞᱮᱠᱟ ᱢᱮᱱᱟᱜᱼᱟ ᱫᱟᱜ ᱠᱚ? ᱨᱚᱦᱚᱭ ᱠᱚ ᱛᱤᱱᱟᱹᱜ ᱡᱷᱟᱹᱞ ᱜᱟᱱ ᱪᱟᱞᱟᱣ ᱟᱠᱟᱱ ᱛᱟᱯᱮᱭᱟ?
ᱟᱞᱮ ᱫᱚ ᱨᱚᱦᱚᱭ ᱠᱚᱫᱚ ᱪᱟᱞᱟᱣ ᱟᱠᱟᱱ ᱜᱮᱭᱟ ᱾ᱟᱫᱚ ᱟᱞᱮ ᱫᱚ ᱢᱟᱨᱟᱝ ᱢᱟᱨᱟᱝ ᱞᱮ ᱨᱚᱦᱚᱭᱟ ᱛᱚ, ᱚᱱᱟᱛᱮ ᱛᱷᱚᱲᱟᱞᱮ ᱤᱭᱟᱹ ᱟᱱᱮ ᱜᱚᱴᱟ ᱜᱮᱞᱮ ᱨᱚᱦᱚᱭᱟ᱾ ᱛᱤᱱᱟᱹᱜ ᱜᱟᱱ ᱡᱟᱭᱜᱟ ᱠᱚ ᱢᱮᱱᱟᱜᱼᱟ, ᱜᱚᱴᱟ ᱜᱮᱞᱮ ᱨᱚᱦᱚᱭᱟ᱾
ᱟᱪᱪᱷᱟ
ᱛᱤᱱᱟᱹᱜ ᱜᱟᱱ ᱯᱮ ᱨᱚᱦᱚᱭᱟ ᱟᱯᱮ ᱫᱚ?
ᱟᱞᱮᱭᱟᱜ ᱫᱚ ᱢᱟᱱᱮ ᱟᱞᱮᱭᱟᱜ ᱥᱩᱢᱩᱝ ᱜᱮ ᱠᱟᱱᱟ ᱟᱞᱮᱭᱟᱜ ᱠᱷᱮᱛ ᱢᱮᱱᱟᱜᱼᱟ ᱵᱟᱥ ᱤᱱᱟᱹᱜ ᱜᱮ
ᱚᱱᱠᱟ ᱵᱤᱜᱷᱟᱹ ᱦᱤᱥᱟᱹᱵᱽ ᱢᱟᱱᱮ ᱛᱤᱱᱟᱹᱜ ᱵᱤᱜᱷᱟᱹ ᱯᱮ ᱨᱚᱦᱚᱭᱟ?
ᱵᱤᱜᱷᱟᱹ ᱦᱤᱥᱟᱹᱵᱽ ᱛᱮᱫᱚ ᱟᱭᱢᱟ ᱜᱮ
ᱦᱩᱸ
ᱛᱚᱵᱮ ᱟᱯᱮ ᱥᱮᱫ ᱫᱟᱜ ᱠᱩ ᱴᱷᱤᱠ ᱜᱤ ᱦᱩᱭᱩᱜ ᱠᱟᱱᱟ ᱢᱮᱱᱟᱜ ᱜᱮᱭᱟ?
ᱦᱮᱸ ᱟᱞᱮ ᱥᱮᱫ ᱫᱚ ᱫᱟᱜ ᱠᱚᱫᱚ ᱡᱚᱛᱚ ᱴᱷᱤᱠ ᱜᱮᱭᱟ ᱫᱟᱜ ᱫᱟᱭ ᱥᱤᱛᱩᱝ ᱫᱟᱭ ᱫᱤᱱᱟᱹᱢ ᱫᱤᱱ ᱜᱮ ᱤᱱᱠᱟ ᱜᱮ ᱦᱩᱭᱩᱜ ᱠᱟᱱᱟ
ᱟᱪᱷᱟ
ᱮᱸ ᱟᱨ ᱛᱚᱵᱮ ᱟᱯᱮ ᱥᱮᱫ ᱫᱚ ᱪᱮᱫ ᱞᱮᱠᱟ ᱫᱟᱜ ᱫᱟᱭ ᱥᱮ ᱥᱤᱛᱩᱝ ᱫᱟ?
ᱦᱮᱸ ᱡᱚᱛᱚ ᱜᱮ ᱦᱩᱭᱩᱜ ᱠᱟᱱᱟ ᱫᱟᱜ ᱥᱤᱛᱩᱝ ᱵᱟᱱᱟᱨ ᱜᱮ ᱟᱨ ᱵᱟᱱᱟᱨ ᱵᱟᱝ ᱦᱩᱭ ᱞᱮᱱ ᱠᱷᱟᱱ ᱢᱟᱛᱚ ᱪᱟᱥ ᱠᱚᱦᱚᱸ ᱩᱱᱟᱹᱜ ᱵᱟᱝ ᱦᱳᱭᱳᱜᱼᱟ
ᱦᱩᱸ
ᱟᱯᱮ ᱢᱟ ᱤᱱᱟᱹ ᱦᱳᱭ ᱨᱚ ᱨᱚᱲ ᱵᱮᱱ
ᱟᱪᱷᱟ ᱢᱤᱫ ᱴᱮᱱ ᱞᱤᱝ ᱠᱩᱞᱤᱭᱮᱫ ᱵᱮᱱᱟ ᱢᱚᱛᱞᱚᱵᱽ ᱪᱟᱥ ᱟᱯᱮᱱ ᱪᱤᱫ ᱠᱩ ᱦᱩᱲᱩ ᱯᱮ ᱨᱚᱦᱚᱭ ᱛᱟᱦᱮᱱᱟ?
ᱮᱸ ᱟᱨ ᱟᱯᱮ ᱫᱚ ᱚᱱᱛᱮ ᱪᱮᱫ ᱯᱮ ᱢᱮᱛᱟᱜᱼᱟ ᱟᱞᱮ ᱫᱚ ᱱᱚᱛᱮ ᱫᱚ ᱥᱩᱫᱷ ᱦᱩᱲᱩ ᱠᱩ ᱨᱚᱸᱡᱤᱛ ᱦᱩᱲᱩ ᱠᱩ ᱤᱱᱟ. ᱠᱚᱜᱮᱞᱮ ᱨᱚᱦᱚᱭᱟ
ᱟᱪᱷᱟ ᱤᱱᱟᱹ ᱠᱚᱜᱮ ᱵᱟᱝ
ᱦᱩᱸ
ᱢᱟᱱᱮ ᱡᱟᱹᱥᱛᱤ ᱜᱮ ᱦᱩᱭᱩᱜ ᱛᱟᱦᱮᱱᱟ ᱚᱱᱟ ᱠᱩ
ᱱᱚᱛᱮ ᱫᱚ ᱟᱞᱮ ᱫᱚ ᱵᱤᱱᱟᱹ ᱥᱟᱨ ᱛᱮᱞᱮ ᱨᱚᱦᱚᱭᱟ ᱟᱞᱮ ᱫᱚ ᱥᱟᱨ ᱠᱚᱫᱚ ᱵᱟᱞᱮ ᱞᱟᱜᱟᱣ ᱜᱮᱭᱟ ᱠᱷᱟᱹ ᱞᱤ ᱞᱮ ᱠᱷᱟᱞᱤ ᱞᱮ ᱨᱚᱦᱚᱭ ᱜᱤᱰᱤ ᱦᱤᱡᱩᱜ-ᱟ ᱫᱟᱜ ᱠᱚᱞᱮ ᱵᱷᱚᱨᱟᱣ ᱵᱟᱲᱟ ᱠᱟᱜᱼᱟ ᱟᱨ ᱤᱱᱠᱟ ᱜᱮᱞᱮ ᱛᱟᱦᱮᱱᱟ
ᱟᱪᱷᱟ ᱥᱟᱦᱟᱨ ᱠᱚᱫᱚ ᱢᱟᱱᱮ ᱵᱟᱯᱮ ᱞᱟᱜᱟᱣᱟ
ᱦᱮᱸ ᱵᱟᱝ ᱟᱞᱮ ᱫᱚ ᱥᱟᱨ ᱠᱚᱫᱚ ᱵᱟᱞᱮ ᱞᱟᱜᱟᱣᱟ᱾
ᱦᱩᱸ ᱟᱨ
ᱚᱱᱛᱮ ᱥᱟᱨ ᱯᱮ ᱞᱟᱜᱟᱣ ᱜᱮᱭᱟ ᱦᱩᱲᱩ ᱠᱚᱨᱮ? ᱦᱮᱸ ᱦᱩᱲᱩ ᱫᱚ ᱴᱷᱤᱠ ᱜᱮ ᱦᱩᱭᱩᱜᱼᱟ ᱟᱞᱮ ᱥᱮᱫ ᱠᱚᱫᱚ ᱟᱯᱮ ᱟᱯᱮ ᱚᱱᱛᱮ ᱯᱮ ᱞᱟᱜᱟᱣ ᱜᱮᱭᱟ ᱥᱮ ᱪᱮᱫ?
ᱦᱳᱭ ᱞᱟᱜᱟᱣ ᱜᱮᱭᱟᱞᱮ ᱟᱞᱮ ᱫᱚ
ᱦᱩᱸ ᱟᱨ ᱦᱩᱲᱩ ᱠᱷᱚᱱᱟᱜ ᱮᱸ ᱚᱱᱛᱮ ᱵᱟᱹᱲᱛᱤ ᱜᱟᱱᱛᱮ ᱪᱮᱫᱯᱮ ᱪᱟᱥᱟ ᱦᱩᱲᱩ ᱠᱷᱚᱱᱟᱜ ᱵᱟᱫᱽ ᱵᱟᱹᱠᱤ ᱠᱚ?
ᱚᱸ ᱡᱤᱱᱟᱹᱜ ᱵᱟᱝ ᱱᱤᱛᱚᱜ ᱱᱚᱶᱟ ᱦᱩᱲᱩ ᱯᱮ ᱨᱚᱦᱚᱭᱫᱟ ᱦᱩᱲᱩ ᱯᱮ ᱥᱟᱢᱴᱟᱣ ᱞᱮᱠᱷᱟᱱ ᱟᱨᱚ ᱪᱮᱫ ᱯᱮ ᱪᱟᱥᱟ?
ᱦᱩᱸ ᱟᱫᱚ ᱚᱱᱟ
ᱦᱩᱲᱩᱻ ᱦᱩᱲᱩ ᱵᱟᱹᱭᱦᱟᱹᱲᱫᱚ ᱟᱫᱚ ᱜᱩᱦᱩᱢ ᱫᱚ ᱦᱩᱭᱩᱜ ᱜᱮᱭᱟ
ᱦᱮᱞᱳ